ᱛᱚ ᱡᱚᱦᱟᱨ ᱜᱮ ᱤᱧᱟᱹᱜ ᱨᱚᱲ ᱟᱸᱚᱢᱚᱜ ᱠᱟᱱᱟ?
ᱦᱳᱭ ᱟᱸᱡᱚᱢ ᱫᱟᱹᱧ ᱾ ᱤᱧᱟᱹᱜ ᱟᱸᱡᱚᱢ ᱮᱫᱟ?
ᱦᱮᱸ ᱟᱸᱡᱚᱢ ᱫᱤᱧ ᱾
ᱚ ᱪᱮᱫ ᱦᱚᱸ ᱵᱟᱝ ᱟ, ᱡᱚᱢ ᱵᱟᱲᱟ ᱠᱟᱛᱮᱫ ᱵᱟᱭᱨᱮ ᱥᱮᱫ ᱨᱤᱧ ᱫᱩᱲᱩᱵ ᱟᱠᱟᱱᱟ
ᱚ ᱱᱮᱛᱟᱨ
ᱟᱢ ᱫᱚ?
ᱤᱧ ᱦᱚᱸ ᱱᱚᱜ ᱚᱭ ᱫᱟᱨᱮ ᱵᱩᱴᱟᱹ ᱥᱤᱧ ᱩᱰᱩᱠ ᱠᱟᱱᱟ, ᱚᱲᱟᱜ ᱨᱮ ᱡᱟ ᱜᱚᱨᱚᱢ ᱠᱟᱱᱟ ᱚᱱᱟ ᱛᱚ ᱦᱚᱜᱼᱚᱭ ᱫᱟᱨᱮ ᱵᱩᱴᱟᱹ ᱥᱮᱫ ᱫᱩᱲᱩᱵ ᱟᱠᱟᱱᱟ᱾
ᱚ ᱚᱱᱟ ᱜᱩᱢᱴᱷᱟᱹᱱᱤ ᱠᱚ ᱚ ᱟᱪᱪᱷᱟ, ᱛᱮᱦᱤᱧ ᱫᱚ ᱜᱩᱢ ᱴᱟᱹᱱᱤ ᱨᱮ ᱜᱚᱢᱠᱮ ᱵᱩᱡᱷᱟᱹᱜ ᱠᱟᱱᱟ ᱦᱚᱞᱟᱭ ᱨᱤᱢᱤᱞ ᱞᱟᱜᱟᱭ ᱛᱚ ᱫᱟᱜ ᱵᱟᱲᱟ ᱠᱮᱫᱟᱭ ᱥᱮ ᱚᱱᱟ ᱠᱷᱟᱹᱛᱤᱨ ᱡᱟᱹᱱᱤᱡ
ᱦᱮᱸ ᱦᱚᱞᱟᱭ ᱫᱟᱜ ᱵᱟᱲᱟ ᱠᱮᱫᱟᱭ ᱥᱮ ᱟᱫᱚ ᱚᱱᱟ ᱦᱚᱛᱮᱜ ᱛᱮᱜᱮ ᱛᱤᱦᱤᱧ ᱫᱚ ᱟᱨ ᱚᱱᱟ ᱨᱮᱱᱟᱜ ᱵᱟᱦᱟ ᱯᱟᱱᱤ ᱠᱟᱱᱟ ᱫᱚᱢᱮ,
ᱦᱮᱸ, ᱟᱨ ᱫᱚᱢᱮ ᱮᱠᱵᱟᱨᱮ ᱨᱩᱢ ᱨᱮᱫᱚ ᱫᱚᱢᱮ ᱚᱲᱟᱜ ᱫᱚᱢᱮ ᱜᱚᱨᱚᱢ ᱜᱮ ᱵᱩᱡᱷᱟᱹᱜ ᱠᱟᱱᱟ᱾
ᱦᱮᱸᱻ
ᱦᱩᱸ ᱡᱚᱢ ᱵᱟᱲᱟ ᱠᱮᱫᱟᱢ?
ᱦᱮᱸ ᱡᱚᱢ ᱵᱟᱲᱟ ᱠᱤᱫᱮᱧ, ᱤᱧ ᱦᱚᱸ ᱡᱚᱢ ᱵᱟᱲᱟ ᱠᱟᱛᱮᱜ ᱜᱮ ᱦᱚᱜᱚᱱᱛᱮᱧ ᱩᱰᱩᱠ ᱟᱠᱟᱱᱟ᱾
ᱦᱮᱸ ᱛᱚ,
ᱟᱫᱚ ᱜᱚᱜᱚ ᱥᱟᱠᱟᱢ ᱦᱮᱴᱮᱡ ᱮ ᱪᱟᱞᱟᱣ ᱞᱮᱱᱟ ᱚᱱᱟᱜᱮ ᱚᱱᱟ ᱡᱚᱡᱚᱢ ᱩᱴᱟᱹ ᱥᱮᱫ ᱨᱮᱞᱮ ᱯᱴᱤᱭᱮᱫᱟ᱾
ᱚ ᱤᱭᱟᱹ ᱟᱯᱮ ᱥᱮᱫ ᱫᱚ ᱵᱤᱨ ᱥᱮ ᱪᱮᱫ?
ᱦᱮᱸ ᱟᱞᱮᱥᱮᱫ ᱵᱤᱨ ᱢᱮᱱᱟᱜᱼᱟ, ᱫᱚᱢᱮ ᱩᱫ ᱯᱩᱴᱠᱟᱹ ᱠᱚᱦᱚᱸ ᱧᱟᱢᱚᱜ ᱠᱟᱱᱟ ᱡᱚᱢ ᱞᱟᱹᱜᱤᱫ, ᱟᱨ ᱦᱚᱸᱜ ᱚᱚᱭ ᱥᱟᱠᱟᱢ ᱠᱚᱦᱚᱸ ᱠᱚ ᱦᱮᱡ ᱟᱹᱜᱩᱭᱮᱫᱟ᱾
ᱤᱭᱟᱹ ᱯᱩᱴᱠᱟᱹ ᱠᱚᱠᱚ ᱡᱟᱱᱟᱢᱚᱜ ᱠᱟᱱᱟ?
ᱦᱮᱸ ᱡᱟᱱᱟᱢᱚᱜ ᱠᱟᱱᱟ ᱠᱚ ᱫᱚᱢᱮ, ᱦᱚᱲ ᱯᱤᱴ ᱦᱚᱲ ᱯᱩᱴᱠᱟᱹ ᱠᱚ ᱡᱟᱱᱟᱢᱚᱜ ᱠᱟᱱᱟ, ᱟᱨᱚ ᱯᱩᱲ ᱯᱩᱲ ᱯᱷᱩᱴᱠᱟᱹ,
ᱦᱮᱸ ᱛᱚ ᱟᱨ
ᱵᱟᱨ ᱨᱚᱠᱚᱢ ᱩᱫᱽ ᱠᱚᱦᱚᱸ ᱛᱚᱨᱢᱟᱞ ᱩᱫ ᱟᱨ ᱯᱩᱸᱲ ᱩᱫᱽ, ᱞᱩᱭᱩᱢ ᱩᱫ ᱚᱱᱟ ᱠᱚ ᱫᱚᱢᱮ ᱚᱢᱚᱱᱚᱜ ᱠᱟᱱᱟ᱾ ᱟᱯᱮ ᱥᱮᱫ ᱫᱚ?
ᱟᱞᱮ ᱥᱮᱫ ᱫᱚ ᱤᱭᱟᱹ ᱵᱟᱹᱱᱩᱜᱼᱟ ᱢᱟ ᱵᱤᱨᱜᱮ ᱵᱟᱹᱱᱩᱜ ᱫᱚ ᱟᱞᱮ ᱥᱮᱫ ᱫᱚ᱾
ᱚ ᱦᱮᱸᱛᱚ᱾
ᱪᱟᱞᱟᱜ ᱟᱞᱮ ᱟᱯᱮ ᱥᱮᱫ ᱜᱮ᱾
ᱦᱤᱡᱩᱜ ᱯᱮ ᱱᱮᱛᱟᱨ ᱜᱮ ᱫᱚᱢᱮ ᱧᱟᱢᱚᱜᱼᱟ, ᱱᱮᱛᱟᱨ ᱫᱤᱱ ᱜᱮ᱾
ᱦᱮᱸᱛᱚ ᱟᱨ ᱤᱭᱟᱹ ᱪᱮᱫ ᱠᱚ ᱞᱟᱹᱭᱟ ᱦᱟᱞᱟᱝ ᱠᱟᱛᱮᱫ ᱯᱮ ᱡᱚᱢ ᱵᱟᱲᱟ ᱠᱮᱫ ᱠᱚᱜᱮᱭᱟ ᱛᱟᱦᱚᱞᱮ ᱯᱩᱴᱠᱟᱹ ᱠᱚ ᱩᱫ ᱠᱚ?
ᱦᱮᱸ ᱡᱚᱢ ᱵᱟᱲᱟ ᱠᱮᱫ ᱠᱚᱣᱟᱞᱮ ᱯᱩᱴᱠᱟᱹᱞᱮ ᱥᱚᱲᱮ ᱞᱮᱫ ᱠᱚᱣᱟ ᱢᱤᱫ ᱫᱤᱱ᱾
ᱚᱻ
ᱫᱚᱢᱮ ᱥᱤᱵᱤᱞ ᱠᱟᱱ ᱛᱟᱦᱮᱸᱫ᱾
ᱥᱤᱵᱤᱞ ᱜᱮᱭᱟ ᱛᱚ ᱯᱷᱩᱴᱠᱟᱹ ᱥᱲᱮ ᱫᱚ ᱞᱟᱹᱭᱟᱠᱚ᱾ ᱟᱢᱮᱢ ᱪᱟᱞᱟᱜᱼᱞᱮᱱᱟ ᱦᱟᱞᱟᱝ ᱥᱮ ᱚᱲᱟᱜ ᱦᱚᱲ ᱠᱚ
ᱤᱧ ᱫᱚ ᱵᱟᱹᱧ ᱪᱟᱞᱟᱣ ᱟᱠᱟᱱᱟ ᱚᱲᱟᱜ ᱦᱚᱲ ᱠᱚ ᱪᱟᱞᱟᱣ ᱞᱮᱱᱟ,
ᱚ ᱟᱪᱪᱷᱟ ᱵᱟᱢ ᱪᱟᱞᱟᱣ ᱵᱟᱲᱟᱜ ᱜᱮᱭᱟᱢ ᱟᱢ ᱫᱚ ᱦᱟᱞᱟᱝ ᱠᱚ?
ᱮᱠᱷᱚᱱ ᱫᱚ ᱦᱟᱸᱜ ᱵᱟᱹᱧ ᱪᱟᱞᱟᱣ ᱵᱟᱲᱟ ᱟᱠᱟᱱᱟ ᱪᱟᱞᱟᱜ ᱦᱩᱭᱩᱜᱼᱟ᱾ ᱚᱻ
ᱟᱨᱸ
ᱟᱫᱚ ᱪᱮᱫ ᱠᱚᱯᱮ ᱨᱚᱦᱚᱭ ᱟᱠᱟᱫᱟ ᱥᱚᱵᱽᱡᱤ ᱠᱚᱫᱚ ᱛᱟᱦᱚᱞᱮ?
ᱟᱞᱮ ᱫᱚ ᱱᱤᱛᱚᱜ ᱫᱚ ᱚᱱᱟ ᱥᱚᱵᱽᱡᱤ ᱫᱚ ᱵᱟᱲᱜᱮ ᱨᱮᱞᱮ ᱨᱚᱦᱚᱭ ᱠᱟᱜ ᱜᱷᱟᱸᱝᱜᱨᱟ ᱠᱚ᱾ ᱡᱷᱤᱸᱜᱟᱹ ᱠᱚ ᱰᱷᱮᱸᱲᱚᱥ ᱠᱚ ᱚᱱᱟᱮ ᱡᱚᱱᱰᱨᱟ ᱠᱚ ᱠᱟᱹᱴᱤᱡ ᱞᱮ ᱨᱚᱦᱚᱭ ᱠᱟᱫᱟ᱾
ᱚ ᱦᱮᱸᱛᱚ ᱵᱮᱥ ᱜᱮ ᱚᱲᱟᱜ ᱨᱮ ᱡᱚᱢ ᱞᱟᱹᱜᱤᱫ ᱵᱟᱝ?
ᱦᱮᱸ ᱚᱲᱟᱜ ᱨᱮ ᱡᱚᱢ ᱫᱚ ᱪᱟᱞᱟᱜᱼᱟ ᱚᱱᱟ ᱠᱷᱚᱱ ᱛᱮᱜᱮ᱾
ᱦᱩᱸ ᱵᱟᱠᱷᱟ ᱠᱤᱨᱤᱧ ᱫᱚ ᱦᱟᱜ ᱫᱚᱢᱮ ᱯᱚᱭᱥᱟ ᱞᱟᱜᱟᱜᱼᱟ ᱥᱮ, ᱚᱠᱟᱨᱮᱢ ᱧᱟᱢᱟ ᱩᱱᱟᱹᱜ ᱯᱚᱭᱥᱟ ᱫᱚ᱾ ᱦᱮᱸ,
ᱟᱫᱚ ᱱᱤᱡᱮᱭᱟᱜ ᱛᱟᱦᱮᱸ ᱞᱮᱱᱠᱷᱟᱱ ᱫᱚ ᱚᱱᱟᱜᱮᱢ ᱤᱭᱟᱹᱭ ᱛᱮᱢ ᱡᱚᱢᱟ ᱠᱤᱨᱤᱧ ᱵᱟᱝ ᱦᱚᱭᱳᱜᱼᱟ᱾ ᱦᱚᱸᱜ ᱚ ᱟᱯᱮ ᱥᱮᱫ ᱫᱚ ᱥᱚᱵᱡᱤ ᱠᱚ ᱵᱟᱯᱮ ᱨᱚᱦᱚᱭ ᱜᱮᱭᱟ?
ᱦᱮᱸ ᱟᱞᱮ ᱦᱚᱸᱞᱮ ᱨᱚᱦᱚᱭ ᱟᱠᱟᱫ ᱜᱮᱭᱟ, ᱟᱫᱚ ᱟᱞᱮ ᱦᱚᱸ ᱚᱱᱠᱟᱜ ᱜᱮ ᱵᱮᱸᱜᱟᱲ ᱠᱚ ᱵᱷᱮᱱᱰᱤ ᱠᱚᱞᱮ ᱨᱚᱦᱚᱭ ᱠᱟᱜ ᱜᱮᱭᱟ, ᱵᱟᱲᱜᱮ ᱠᱚᱨᱮ ᱯᱩᱨᱟᱹᱭ ᱟᱲᱟᱜ ᱠᱚ ᱫᱚᱢᱮ ᱡᱷᱟᱴᱟᱣ ᱟᱠᱟᱱ ᱛᱟᱞᱮᱭᱟ ᱢᱤᱫ ᱡᱷᱟᱴᱟ ᱦᱩᱭ ᱟᱠᱟᱱᱟ ᱯᱩᱨᱟᱹᱭ ᱟᱲᱟᱜ ᱦᱮᱸᱫᱮ ᱯᱩᱨᱟᱹᱭ ᱟ ᱤᱭᱟᱹ ᱟᱨᱟᱜ ᱯᱩᱨᱟᱹᱭ ᱟᱨ ᱯᱩᱨ ᱯᱩᱨᱟᱹᱭ ᱯᱩᱨᱟᱹ ᱪᱟ ᱯᱮᱨᱮᱡ ᱟᱱ
ᱚ ᱟᱨ ᱟᱨᱟᱜ ᱯᱩᱨᱟᱹᱭ ᱦᱚᱸ ᱦᱮᱱᱟᱜᱼᱟ ᱟᱯᱮᱥᱮᱫ ᱫᱚ
ᱦᱮᱸ ᱟᱨᱟᱜ ᱯᱩᱨᱟ. ᱭ ᱦᱚᱸ ᱢᱮᱱᱟᱜᱼᱟ ᱟᱹᱰᱤ ᱢᱚᱴᱟ ᱢᱚᱴᱟ ᱤᱭᱟᱹᱣ ᱟᱠᱟᱱᱟ ᱱᱟᱹᱲᱤᱭᱟ ᱠᱟᱱᱟ ᱮᱠᱫᱚᱢ
ᱚ ᱟᱞᱮᱥᱮᱫ ᱫᱚ ᱟᱨᱟᱜ ᱯᱩᱨᱟᱹᱭ ᱫᱚ ᱵᱟᱹᱱᱩᱜᱼᱟ ᱚᱱᱮ ᱚᱱᱟ ᱯᱩᱬ ᱯᱯᱩᱬ ᱡᱟᱦᱟᱸ ᱚᱱᱮ ᱚᱱᱟᱜᱮ ᱢᱮᱱᱟᱜᱼᱟ ᱟᱞᱮ ᱥᱮᱫ ᱫᱚ
ᱚ ᱡᱟᱝ ᱤᱧ ᱮᱢᱟᱢᱟ ᱤᱫᱤᱭᱟᱢ ᱦᱟᱸᱜ
ᱦᱳᱭ ᱨᱚᱦᱚᱭ ᱠᱟᱜ ᱟᱹᱧ ᱟᱞᱮ ᱥᱮᱫ ᱦᱚ ᱮᱸᱰᱮ ᱠᱷᱚᱱ ᱯᱟᱨᱪᱟᱜᱼᱟ
ᱦᱮᱸ ᱛᱚ ᱵᱟᱠᱷᱟ ᱟᱨᱚ ᱯᱟᱨᱪᱟᱜᱼᱟ ᱚᱝᱠᱟ ᱜᱮ
ᱦᱮᱸ
ᱱᱟᱦᱟᱜ ᱟᱫᱚ ᱩᱞ ᱵᱤᱞᱤ ᱠᱚᱫᱚ ᱪᱟᱵᱟᱭᱮᱱᱟ ᱥᱮ ᱟᱯᱮᱥᱮᱫ
ᱩᱞ ᱵᱤᱞᱤ ᱫᱚ ᱢᱤᱫ ᱵᱟᱨ ᱦᱮᱱᱟᱜᱼᱟ ᱟᱫᱚ ᱡᱚ ᱞᱮᱱ ᱜᱮᱭᱟ ᱫᱚᱢᱮ ᱟᱫᱚ ᱦᱤᱛᱳᱜ ᱢᱟ ᱥᱤᱡᱤᱱ ᱦᱚᱸ ᱯᱟᱨᱚᱢ ᱦᱮᱡ ᱱᱟ ᱥᱮ ᱪᱟᱵᱟ ᱦᱮᱡ ᱜᱚᱜ ᱠᱟᱱᱟ ᱢᱟᱱᱮ ᱠᱚᱢ ᱢᱮᱱᱟᱜᱼᱟ ᱢᱤᱫ ᱵᱟᱨ ᱡᱷᱚᱛᱚ ᱫᱟᱨᱮ ᱨᱮ ᱛᱚ ᱵᱟᱹᱱᱩᱜᱼᱟ ᱞᱟᱦᱟᱛᱮ ᱡᱮᱢᱚᱱ ᱛᱟᱦᱮᱸ ᱠᱟᱱᱟ ᱡᱚᱢ ᱵᱟᱲᱟ ᱦᱩᱭᱮᱱ ᱜᱮᱭᱟ ᱫᱚᱢᱮ
ᱚ ᱥᱩᱫᱩ ᱯᱮ ᱡᱚᱢ ᱵᱟᱲᱟ ᱠᱮᱫᱟ ᱥᱮ ᱟᱨ ᱵᱟᱡᱟᱨ ᱠᱚᱦᱚᱸ ᱯᱮ ᱤᱫᱤ ᱠᱮᱫᱟ
ᱵᱟᱡᱟᱨ ᱦᱚᱸᱞᱮ ᱤᱫᱤ ᱠᱮᱫᱟ ᱡᱚᱢ ᱛᱮᱠᱤᱢ ᱪᱟᱵᱟᱭᱟ ᱩᱱᱟᱹᱜ ᱫᱚ
ᱦᱮᱸ ᱛᱚ
ᱯᱮᱲᱟ ᱠᱚᱞᱮ ᱮᱢ ᱵᱟᱲᱟᱣᱟᱜ ᱠᱚᱣᱟ ᱢᱟᱱᱮ ᱡᱟᱦᱟᱸᱭ ᱵᱤᱞᱟᱹᱛ ᱥᱮᱫ ᱨᱮ ᱡᱟᱦᱟᱸᱭ ᱠᱚᱣᱟᱜ ᱵᱟᱹᱱᱩᱜ ᱛᱟᱠᱚᱣᱟ
ᱦᱮᱸ ᱵᱟᱠᱷᱟᱡ ᱫᱚ ᱯᱷᱟᱞᱛᱩ ᱱᱚᱥᱴᱚ ᱜᱤᱫᱤ ᱟ ᱦᱟᱸᱜ ᱛᱚ
ᱦᱳᱭ ᱟᱨ ᱟᱹᱠᱷᱨᱤᱧ ᱵᱟᱲᱟ ᱠᱮᱫᱼᱟ ᱜᱮ ᱞᱮ
ᱦᱮᱸᱛᱚ
ᱠᱷᱤᱡᱩᱨ ᱠᱚᱦᱚᱸ ᱵᱮᱞᱮᱜ ᱠᱟᱱᱟ ᱟᱞᱮ ᱥᱮᱫ ᱫᱚ
ᱚᱻ ᱟᱞᱮ ᱥᱮᱫ ᱢᱟ ᱠᱷᱤᱡᱩᱨ ᱫᱟᱨᱮ ᱵᱟᱹᱱᱩᱜᱼᱟ ᱢᱮᱜᱴᱮᱡ ᱚᱸ ᱚᱱᱠᱟ ᱫᱚ ᱵᱟᱝ ᱠᱷᱤᱡᱩᱨ ᱫᱟᱨᱮ ᱫᱚ ᱵᱟᱹᱱᱩᱜᱼᱟ ᱡᱷᱚᱛᱚ ᱨᱚᱠᱚᱢ ᱫᱟᱨᱮ ᱜᱮ ᱢᱮᱱᱟᱜᱼᱟ ᱛᱟᱞᱮ ᱫᱟᱨᱮ ᱩᱞ ᱫᱟᱨᱮ ᱟᱸ ᱥᱮᱫ ᱦᱚᱸᱜᱼᱚ ᱱᱟ ᱟᱨᱚ ᱮᱴᱟᱜ ᱫᱟᱨᱮ ᱠᱚ
ᱚ
ᱵᱤᱨ ᱠᱚᱨᱮ ᱥᱚᱥᱚ ᱫᱟᱨᱮ ᱛᱟᱨᱚᱵ ᱫᱟᱨᱮ ᱡᱷᱚᱛᱚ ᱜᱮ ᱢᱮᱱᱟᱜᱼᱟ ᱠᱤᱱᱛᱩ ᱠᱷᱤᱡᱩᱨ ᱫᱟᱨᱮ ᱫᱚ ᱵᱟᱹᱱᱩᱜᱼᱟ
ᱟᱞᱮ ᱥᱮᱫ ᱫᱚ ᱫᱚᱢᱮ ᱠᱷᱤᱡᱩᱨ ᱫᱚᱢᱮ ᱫᱚᱢᱮ ᱞᱮ ᱡᱚᱢ ᱵᱟᱲᱟ ᱠᱮᱫᱟ ᱟᱫᱚ ᱦᱤᱛᱚᱜ ᱢᱟ ᱤᱭᱟᱹ ᱪᱟᱵᱟ ᱦᱤᱡᱩᱜ ᱠᱟᱱᱟ ᱪᱟᱵᱟ ᱦᱤᱡᱩᱜ ᱠᱟᱱᱟ ᱢᱤᱫᱵᱟᱨ ᱫᱟᱨᱮ ᱨᱮ ᱦᱮᱱᱟᱜᱼᱟ ᱠᱷᱤᱡᱩᱨ ᱠᱚ
ᱦᱮᱸ
ᱠᱳᱛ ᱠᱚ ᱠᱳᱛ ᱦᱚᱸᱞᱮ ᱡᱚᱢ ᱵᱟᱲᱟ ᱠᱮᱫ ᱜᱮᱭᱟ ᱟᱫᱚ ᱦᱟᱱᱮ ᱤᱭᱟᱹ ᱵᱚᱲᱚ ᱠᱳᱛᱟᱞᱮ ᱵᱚᱲᱚᱣᱟᱜ ᱟᱨ ᱠᱟᱹᱴᱤᱡ-ᱟᱜ ᱫᱚ ᱟᱹᱣᱨᱤᱭᱟᱜ ᱫᱚ ᱟᱹᱣᱨᱤ ᱵᱤᱞᱤᱜᱼᱟ ᱠᱟᱹᱴᱤᱡ-ᱟᱜ ᱫᱚ
ᱚ ᱚᱱᱟ ᱫᱚ ᱰᱮᱨᱤ ᱛᱮ ᱦᱩᱭᱩᱜᱼᱟ ᱵᱟᱝ
ᱦᱳᱭ ᱠᱟᱹᱴᱤᱡ ᱰᱮᱨᱤ ᱛᱮ ᱵᱚᱲᱚᱣᱟᱜ ᱜᱮ ᱢᱟᱲᱟᱝ ᱫᱚ ᱵᱮᱞᱮᱜᱼᱟ
ᱦᱮᱸ ᱦᱮᱸ ᱦᱮᱸ ᱟᱞᱮᱥᱮᱫ ᱦᱚᱸ ᱢᱮᱱᱟᱜ ᱜᱮᱭᱟ ᱟᱞᱮᱥᱮᱫ ᱦᱚᱸ ᱵᱚᱲᱚᱣᱟᱜ ᱜᱤ ᱵᱤᱞᱤᱭ ᱠᱟᱱᱟ ᱡᱚᱢ ᱵᱟᱲᱟ ᱠᱮᱫ ᱜᱮᱭᱟᱞᱮ ᱟᱞᱮ ᱦᱚᱸ
ᱦᱮᱸ ᱛᱚ ᱟᱹᱰᱤ ᱪᱚᱨᱚᱠ ᱥᱮᱵᱮᱞᱟ ᱚᱱᱟ ᱦᱚᱸ ᱦᱮᱸ ᱵᱟᱝ
ᱦᱮᱸ ᱠᱟᱹᱴᱤᱡ ᱡᱩᱫᱤ ᱵᱩᱞᱩᱝ ᱟᱨ ᱢᱟᱹᱨᱤᱪ ᱮᱢ ᱢᱟᱠᱷᱟᱣ ᱠᱟᱛᱮᱫ ᱥᱤᱛᱩᱝ ᱨᱮ ᱮᱢᱟᱥᱮ ᱠᱤᱪᱷᱩ ᱠᱷᱚᱱ ᱟᱨᱚ ᱫᱚᱢᱮ ᱥᱤᱵᱤᱞᱟ ᱚᱱᱟ ᱦᱮᱸ ᱚᱝᱠᱟ ᱠᱟᱛᱮ
ᱤᱭᱟᱹ ᱵᱟᱹᱨᱩ ᱦᱚᱸ ᱦᱮᱱᱟᱜ-ᱟ ᱟᱞᱮ ᱥᱮᱫ ᱵᱟᱹᱨᱩ ᱠᱚᱞᱮ ᱡᱚᱢ ᱵᱟᱲᱟ ᱠᱮᱜᱼᱟ ᱵᱟᱹᱨᱩ ᱦᱚᱸ
ᱚ ᱦᱮᱸ ᱦᱮᱸ ᱟᱞᱮ ᱥᱮᱫ ᱦᱚᱸ ᱢᱮᱱᱟᱜᱼᱟ ᱟᱨ ᱵᱟᱨᱩ ᱡᱟᱝ ᱦᱚᱸᱞᱮ ᱥᱩᱱᱩᱢ ᱜᱮᱭᱟ ᱟᱞᱮ ᱫᱚ ᱵᱟᱞᱮ ᱜᱤᱰᱤ ᱠᱟᱜᱼᱟ ᱟᱯᱮ ᱵᱟᱯᱮ ᱥᱩᱱᱩᱢᱟ
ᱵᱟᱝ-ᱟ ᱟᱞᱮᱫᱚ ᱜᱤᱲᱤ ᱠᱟᱜᱼᱟ ᱞᱮ ᱡᱚᱢ ᱠᱟᱛᱮ ᱟᱨ ᱚᱱᱟᱫᱚ ᱪᱮᱫ ᱨᱮᱠᱚ ᱞᱟᱜᱟᱣ ᱜᱮᱭᱟ ᱚᱱᱟ ᱥᱩᱱᱩᱢ ᱠᱚᱫᱚ
ᱞᱟᱜᱟ ᱟᱨ ᱥᱩᱱᱩᱢ ᱢᱟᱠᱚ ᱨᱟᱱ ᱟᱠᱚ ᱚᱡᱚᱜ ᱵᱟᱲᱟ ᱭᱟᱠᱚ ᱪᱤᱠᱟᱹ ᱵᱟᱲᱟ ᱭᱟᱠᱚ ᱤᱧᱦᱚᱸ ᱩᱱᱟᱹᱜ ᱫᱚ ᱵᱟᱹᱧ ᱵᱟᱲᱟᱭᱟ ᱱᱮ ᱦᱚᱲ ᱛᱚ ᱩᱱᱟᱹᱜ ᱚᱡᱚᱢ ᱵᱟᱝ ᱦᱩᱭᱩᱜᱼᱟ, ᱟᱫᱚ ᱩᱱᱤ ᱵᱩᱰᱤ ᱢᱮᱱᱟᱭᱟ ᱟᱫᱚ ᱩᱱᱤ ᱫᱚᱦᱚ ᱠᱟᱜᱼᱟᱭ ᱪᱷᱤᱠᱟᱹᱭ ᱛᱟᱭ ᱪᱚ᱾
ᱡᱟᱦᱟᱸᱱᱟᱜ ᱨᱮᱜᱮ ᱠᱟᱹᱢᱤᱨᱮ ᱞᱟᱜᱟᱜᱼᱟ ᱦᱳᱭᱛᱟ ᱤᱱᱟᱹ ᱛᱮᱜᱮ ᱫᱚᱦᱚ ᱠᱟᱜᱼᱟᱭ᱾
ᱞᱟᱜᱟᱣᱟᱭ ᱦᱳᱭᱛᱚ ᱡᱟᱦᱟᱱᱟᱜ ᱨᱮᱜᱮ ᱵᱟᱲᱟᱭᱤᱧ ᱵᱟᱹᱨᱩ ᱥᱩᱱᱩᱢᱟᱠᱚ, ᱟᱫᱟ ᱚᱱᱮ ᱦᱚᱲ ᱠᱤ ᱡᱚᱢᱟᱢ ᱚᱱᱟ ᱠᱚᱫᱚ ᱟᱵᱚ ᱠᱚᱫᱚ ᱵᱟᱵᱚᱱ ᱡᱚᱢ ᱫᱟᱥᱮ ᱱᱤᱛ
ᱵᱟᱝ ᱵᱟᱝ ᱟᱨ ᱱᱤᱡᱮᱡᱟᱢ ᱡᱚᱢᱟ ᱟᱨᱮᱢ ᱪᱟᱯᱟᱫ ᱜᱤᱰᱤ ᱠᱟᱜᱼᱟ, ᱚᱱᱟ ᱚᱠᱚᱭ ᱡᱚᱛᱱᱚ ᱠᱟᱛᱮᱫ ᱟᱨᱚ ᱫᱚᱦᱚ ᱵᱟᱲᱟᱭᱟ᱾
ᱦᱮᱸ ᱥᱮ ᱟᱫᱚ ᱟᱯᱮ ᱥᱮᱫ ᱫᱚ ᱠᱩᱭᱰᱤ ᱫᱟᱨᱮ ᱠᱚ ᱦᱚᱸᱛᱚ ᱛᱟᱦᱚᱞᱮ ᱵᱟᱹᱱᱩᱜᱼᱟ? ᱢᱟᱛᱠᱚᱢ ᱫᱟᱨᱮ
ᱮᱸᱦᱮᱜ ᱵᱟᱹᱱᱩᱜᱼᱟ᱾
ᱚᱻ
ᱢᱮᱱᱟᱜ ᱫᱚ ᱢᱮᱱᱟᱜᱼᱟ ᱚᱱᱠᱟ ᱥᱟᱸᱜᱮ ᱫᱚ ᱵᱟᱝ ᱚᱱᱮ ᱢᱤᱫ ᱵᱟᱨ ᱟᱨᱠᱤ ᱦᱟᱱᱮ ᱫᱚᱢᱮ ᱡᱮᱢᱚᱱ ᱵᱤᱨ ᱟᱹᱛᱩ ᱥᱮᱫ ᱫᱚ ᱫᱚᱢᱮ ᱛᱟᱦᱮᱱ ᱜᱮᱭᱟ ᱥᱮ,
ᱚᱸ ᱟᱯᱮ ᱥᱮᱫ ᱫᱚ ᱛᱟᱦᱚᱞᱮ ᱪᱮᱫ ᱢᱮᱱᱟᱜᱼᱟ? ᱢᱟᱱᱮ ᱵᱩᱨᱩ ᱥᱮ ᱮᱢᱱᱤ ᱴᱟᱺᱰᱤ ᱜᱮᱭᱟ ᱜᱚᱴᱟ?
ᱦᱳᱭ ᱴᱟᱺᱰᱤ ᱴᱟᱺᱰᱤ ᱧᱚᱜ ᱜᱮᱭᱟ ᱵᱤᱨ ᱦᱚᱸ ᱢᱮᱱᱟᱜᱼᱟ ᱥᱟᱺᱜᱤᱧ ᱧᱚᱜ ᱨᱮ ᱟᱨᱠᱤ᱾
ᱚᱻ ᱢᱟᱱᱮ ᱟᱯᱮ ᱥᱩᱨ ᱨᱮᱫᱚ ᱵᱟᱹᱱᱩᱜᱟ ᱛᱟᱞᱦᱮ ᱥᱟᱦᱟᱱ ᱠᱚᱫᱚ ᱚᱠᱟ ᱠᱷᱚᱡ ᱯᱮ ᱟᱹᱜᱩᱭᱟ?
ᱥᱟᱦᱟᱱ ᱠᱚᱫᱚᱞᱮ ᱥᱟᱺᱜᱤᱧ ᱜᱮᱞᱮ ᱪᱟᱞᱟᱜ ᱜᱮᱭᱟ ᱚᱸᱰᱮ ᱠᱷᱚᱱᱟᱜ ᱜᱮᱞᱮ ᱤᱭᱟᱹ ᱫᱤᱯᱤᱞ ᱟᱹᱜᱩᱭ ᱜᱮᱭᱟ᱾
ᱚ ᱛᱟᱦᱞᱮ ᱫᱚᱢᱮ ᱠᱚᱥᱴᱚ ᱜᱮᱭᱟ ᱵᱟᱝ ᱥᱟᱺᱜᱤᱧ ᱫᱚ?
ᱦᱮᱸ ᱟᱯᱮ ᱫᱚ ᱥᱩᱨ ᱧᱚᱜ ᱨᱮᱜᱮ ᱡᱟᱹᱱᱤᱡ ᱵᱤᱨ ᱠᱚ ᱦᱮᱱᱟᱜ ᱛᱟᱯᱮᱭᱟ?
ᱟᱞᱮ ᱫᱚ ᱵᱤᱨ ᱛᱟᱞᱟ ᱨᱮᱜᱮ ᱚᱲᱟᱜ ᱛᱟᱞᱮ ᱫᱚᱢᱮ ᱥᱟᱨᱡᱚᱢ ᱵᱤᱨ ᱢᱮᱱᱟᱜ-ᱟ᱾ ᱦᱩᱸ ᱦᱩᱸ ᱮᱠᱫᱚᱢ ᱟᱠᱟᱴ ᱵᱤᱨ ᱦᱮᱸ,
ᱛᱟᱦᱞᱮ ᱩᱱᱟᱹᱜ ᱵᱤᱨ ᱛᱟᱞᱟ ᱨᱮᱫᱚ ᱦᱟᱹᱛᱤ ᱠᱚ ᱵᱟᱠᱚ ᱦᱤᱡᱩᱜ ᱜᱮᱭᱟ ᱟᱯᱮ ᱥᱮᱫ?
ᱦᱮᱸ ᱫᱚᱢᱮ ᱦᱟᱸᱛᱤ ᱠᱚ ᱦᱤᱡᱩᱜ-ᱟ, ᱦᱚᱸᱜ-ᱚᱭ ᱦᱟᱸᱜ ᱨᱚᱦᱚᱭ ᱢᱮ ᱟᱫᱚ ᱚᱱᱮ ᱡᱚ ᱠᱷᱚᱱ ᱠᱟᱹᱴᱤᱡ ᱦᱩᱲᱩ ᱵᱤᱞᱤᱜ-ᱟ, ᱵᱤᱞᱤᱜ ᱥᱳᱢᱳᱚᱭ ᱠᱚ ᱦᱤᱡᱩᱜ-ᱟ ᱛᱟᱨᱯᱚᱨᱮ ᱮᱢᱱᱤ ᱥᱳᱢᱚᱭ ᱦᱚᱸ ᱠᱚ ᱦᱤᱡᱩᱜ-ᱟ ᱫᱚᱢᱮ ᱠᱚ ᱦᱤᱡᱩᱜ ᱜᱮᱭᱟ, ᱦᱟᱹᱛᱤ ᱫᱚ ᱪᱟᱲ ᱪᱟᱲ ᱜᱮᱠᱚ ᱦᱤᱨᱤ ᱟᱞᱮ ᱜᱮᱭᱟ᱾ ᱟᱞᱮ ᱫᱚ, ᱟᱞᱮᱭᱟᱜ ᱨᱟᱪᱟ ᱠᱚ ᱵᱚᱞᱚ ᱵᱟᱲᱟᱣ ᱠᱟᱱᱟ ᱦᱟᱛᱤ᱾
ᱛᱟᱦᱞᱮ ᱥᱟᱵᱽᱫᱟᱱ ᱨᱮ ᱛᱟᱦᱮᱟᱸᱱ ᱦᱩᱭᱩᱜ-ᱟ ᱦᱮᱸ ᱵᱟᱝ?
ᱦᱮᱸ ᱫᱚᱢᱮ ᱥᱟᱵᱫᱷᱟᱱ ᱨᱮ ᱛᱟᱦᱮᱱ ᱦᱩᱭᱩᱜᱼᱟ, ᱚᱱ ᱠᱟ ᱜᱮ ᱜᱚᱡ ᱵᱟᱲᱟ ᱠᱮᱫ ᱠᱚᱣᱟ ᱠᱚ ᱢᱟᱛᱠᱚᱢ ᱦᱟᱨᱟᱝ ᱨᱮ ᱢᱮᱜᱴᱟᱝ ᱵᱩᱰᱷᱤ ᱠᱚ ᱜᱚᱡ ᱠᱮᱫᱮᱭᱟ ᱚᱝᱠᱟ᱾ ᱟᱫᱚ ᱠᱟᱞᱤ ᱧᱚᱜ ᱜᱮ ᱛᱟᱦᱮᱸᱞᱮᱱᱟ ᱵᱟᱭ ᱟᱸᱡᱚᱢᱮᱫ ᱛᱟᱦᱮᱸᱫ,
ᱟᱫᱚ ᱩᱱᱤ ᱪᱤᱠᱟᱹᱛᱮ ᱵᱩᱡᱟᱭ ᱠᱟᱹᱞᱤ ᱦᱚᱲ ᱫᱚ ᱟᱨ ᱵᱩᱡᱟᱭ ᱠᱤ ᱥᱟᱡ ᱥᱟᱲᱮ ᱦᱚᱸᱛᱚ ᱵᱟᱭ ᱟᱸᱡᱚᱢᱟ ᱟᱡ
ᱦᱚᱦᱚ ᱫᱚᱠᱚ ᱦᱚᱦᱚ ᱞᱮᱜ ᱜᱮᱭᱟ ᱜᱳᱞ ᱞᱮᱫᱟ ᱠᱚ ᱟᱫᱚ ᱟᱸᱡᱚᱢ ᱜᱮᱛᱚ ᱵᱟᱭ ᱟᱸᱡᱚᱢ ᱞᱮᱫᱟᱭ ᱵᱟᱝ?
ᱟᱫᱚ ᱩᱱᱤ ᱫᱚ ᱪᱤᱠᱟᱹᱛᱮ ᱟᱡᱸᱡᱚᱢᱟᱭ ᱠᱟᱹᱞᱤ ᱫᱚ,
ᱦᱮᱸ ᱛᱚ
ᱠᱟᱹᱴᱤᱡ ᱠᱚ ᱜᱚᱦᱚᱲᱟᱭ ᱠᱷᱟᱱ ᱫᱚ ᱠᱟᱹᱴᱤᱡ ᱮ ᱵᱩᱪ ᱠᱮᱭᱟ, ᱪᱮᱫ ᱞᱟᱹᱜᱤᱫ ᱠᱚ ᱜᱚᱦᱚᱲᱤᱧ ᱠᱟᱱᱟ ᱚᱱᱟ ᱢᱟ ᱟᱫᱚ ᱪᱤ ᱠᱟᱹᱛᱮ ᱵᱩᱡᱟᱭ ᱦᱚᱦᱚᱣᱟ ᱛᱤᱠᱤ ᱟᱡᱸᱚᱢᱟᱭ?
ᱴᱷᱮᱡ ᱠᱷᱚᱡ ᱡᱚᱛᱚ ᱦᱚᱲ ᱵᱟᱧᱪᱟᱣ ᱞᱟᱹᱜᱤᱫ ᱠᱚ ᱫᱟᱹᱲ ᱫᱟ ᱚᱠᱚᱭ ᱫᱚᱭ ᱜᱚᱦᱚᱲ ᱢᱮᱭᱟ ᱱᱤᱡᱮᱨᱟᱜ ᱡᱤᱣᱤ ᱤᱭᱟᱹ ᱠᱟᱛᱮᱫ ᱫᱚ ᱵᱟᱝ? ᱡᱷᱚᱛᱚ ᱦᱚᱲ ᱥᱮᱫ ᱡᱤᱣᱤ ᱨᱮᱭᱟᱜ ᱠᱚ ᱵᱚᱛᱚᱨᱟᱜ ᱠᱟᱱᱟ᱾
ᱦᱮᱸ ᱡᱷᱚᱛᱚ ᱜᱮᱛᱚ ᱡᱤᱣᱤ ᱫᱚᱵᱚᱱᱚ ᱵᱚᱛᱚ ᱛᱟᱜ ᱵᱚᱛᱚ ᱨᱟᱛᱟ ᱵᱚᱱ ᱜᱮᱭᱟ᱾
ᱦᱮᱸ ᱦᱮᱸ᱾
ᱛᱟᱦᱞᱮ ᱢᱟᱛᱠᱚᱢ ᱠᱚᱯᱮ ᱦᱟᱞᱟᱝ ᱵᱟᱲᱟ ᱠᱮᱫᱟ? ᱩᱱ ᱥᱚᱢᱚᱭ ᱱᱷᱦᱤᱛᱚᱜ ᱫᱚ ᱪᱟᱵᱟᱣ ᱠᱟᱱᱟ ᱛᱚ?
ᱦᱮᱸ ᱱᱤᱛᱚᱜ ᱫᱚ ᱢᱟᱛᱠᱚᱢ ᱫᱚ ᱪᱟᱵᱟ ᱟᱠᱟᱱᱟ ᱟᱫᱚ ᱚᱱᱟ ᱠᱩᱭᱰᱤ ᱠᱩ ᱠᱩᱭᱰᱤ ᱠᱚ, ᱚᱱᱟ ᱜᱮ ᱦᱟᱞᱟᱝ ᱵᱟᱲᱟ ᱦᱩᱭᱩᱜ ᱠᱟᱱᱟ ᱥᱩᱱᱩᱢ ᱞᱟᱹᱜᱤᱫ᱾
ᱚ ᱠᱩᱭᱰᱤ ᱠᱚ ᱥᱩᱱᱩ ᱢᱟ ᱦᱮᱸ ᱥᱮ ᱵᱟᱝ?
ᱦᱮᱸ ᱥᱩᱱᱩᱢᱟ ᱠᱚ ᱠᱩᱭᱰᱤ ᱥᱩᱱᱩᱢ ᱫᱚ ᱡᱷᱚᱛᱚ ᱨᱚᱠᱚᱢ ᱜᱮ ᱜᱟᱱᱜ-ᱟ ᱩᱛᱩ ᱦᱚᱸ ᱜᱟᱱᱚᱜ ᱜᱮᱭᱟ ᱛᱟᱨᱯᱚᱨᱮ ᱯᱤᱴᱷᱟᱹ ᱚᱱᱟ ᱞᱩᱪᱤ ᱯᱤ ᱴᱷᱟᱹ ᱠᱚ ᱚᱱᱟ ᱪᱷᱟᱠᱟ ᱦᱚᱸ ᱜᱟᱱᱚᱜ ᱜᱮᱭᱟ ᱛᱟᱨᱯᱚᱨ ᱚᱡᱚᱜ ᱦᱚᱸᱛᱚ ᱜᱟᱱᱚᱜᱟ, ᱟᱫᱚ ᱜᱚᱨᱚᱢ ᱫᱤᱱ ᱫᱚ ᱵᱟᱠᱚ ᱚᱡᱚᱜᱟ ᱱᱚ ᱚᱭ ᱟᱫᱚ ᱦᱟᱸᱜ ᱨᱟᱵᱟᱝ ᱫᱤᱱ ᱚᱱᱟ ᱯᱷᱟᱴᱟᱣᱱᱤᱡ ᱟᱥᱮ ᱛᱚᱠᱷᱚᱱ ᱫᱚᱢᱮ ᱠᱚ ᱚᱡᱳᱜᱽ ᱜᱮᱭᱟ ᱵᱮᱥ ᱜᱮ ᱵᱩᱡᱷᱟᱹᱜ ᱦᱮᱸ᱾ ᱵᱮᱥ ᱜᱮ ᱛᱟᱸᱦᱮᱱᱟ ᱞᱟᱹᱵᱤᱫ ᱜᱮ ᱛᱟᱸᱦᱮᱱᱟ᱾
ᱚ ᱦᱮᱸᱛᱚ ᱠᱩᱭᱰᱤ ᱫᱚ ᱟᱹᱰᱤ ᱠᱤᱪᱷᱩ ᱠᱟᱹᱢᱤ ᱨᱮᱜᱮ ᱞᱟᱜᱟᱜ ᱜᱮᱭᱟ ᱠᱩᱭᱰᱤ ᱥᱩᱱᱩᱢ ᱞᱟᱸᱭ ᱜᱮᱭᱟ ᱠᱚ ᱥᱮ ᱵᱟᱝ? ᱡᱚᱛᱚ ᱨᱮᱜᱮ ᱡᱚᱛᱚ ᱨᱮᱜᱮ ᱞᱟᱜᱟ-ᱟ ᱚᱱᱟ ᱫᱚ
ᱦᱮᱸ ᱟᱯᱮ ᱫᱚ ᱛᱟᱦᱞᱮ ᱥᱩᱱᱩᱢ ᱫᱚᱯᱮ ᱠᱤᱨᱤᱧᱟ ᱥᱮ ᱮᱢᱱᱤ ᱪᱟᱥ ᱟᱯᱮ?
ᱤᱭᱟᱹ ᱚᱱᱮ ᱩᱛᱩ ᱥᱩᱱᱩᱢ ᱥᱮ ᱚᱱᱟ ᱠᱩᱭᱰᱤ ᱥᱩᱱᱩᱢᱮᱢ ᱞᱟᱹᱭ ᱫᱟ?
ᱵᱟ ᱩᱛᱩ ᱥᱩᱱᱩᱢ ᱟᱨᱠᱤ,
ᱚ ᱩᱛᱩ ᱥᱩᱱᱩᱢ ᱫᱚ ᱟᱞᱮ ᱫᱚ ᱠᱤᱨᱤᱧ ᱜᱮ, ᱟᱞᱮ ᱥᱮᱫ ᱫᱚ ᱛᱩᱲᱤ ᱠᱚᱦᱚ ᱵᱟᱝ ᱦᱩᱭᱩᱜ-ᱟ ᱚᱝᱠᱟ ᱫᱚ᱾
ᱚ ᱛᱟᱞᱮ ᱛᱚ ᱫᱚᱢᱮ ᱠᱤᱨᱤᱧ ᱦᱩᱭᱩᱜ ᱟ ᱛᱚ ᱠᱚᱥᱴᱚ ᱜᱮᱭᱟ ᱛᱟᱦᱟᱞᱮ ᱠᱟᱹᱴᱤᱡ ᱮᱱᱛᱮ
ᱡᱚᱛᱚ ᱜᱮ ᱠᱤᱨᱤᱧ ᱦᱩᱭᱩᱜ ᱟᱞᱮ ᱥᱮᱫ ᱫᱚ ᱠᱤᱨᱤᱧ ᱵᱷᱚᱨᱥᱟ ᱜᱮ ᱡᱚᱢ ᱛᱟᱞᱮ᱾
ᱚ ᱟᱞᱮ ᱥᱮᱫ ᱫᱚ ᱵᱟᱝ ᱟᱞᱮ ᱥᱮᱫ ᱫᱚ ᱛᱩᱲᱤ ᱛᱤᱞᱢᱤᱧ ᱪᱟᱥ ᱟᱞᱮ᱾
ᱟᱞᱮ ᱥᱮᱫ ᱫᱚᱼ ᱦᱳᱭ ᱜᱮ ᱵᱟᱝ ᱦᱩᱭᱩᱟ ᱚᱱᱮ ᱢᱤᱫ ᱵᱟᱨ ᱠᱚ ᱨᱚᱦᱚᱭ ᱠᱟᱜ ᱨᱮᱦᱚᱸ ᱚᱱᱮ ᱛᱩᱲᱤ ᱠᱚᱠᱚ ᱮᱨ ᱠᱟᱜ-ᱟ ᱥᱮ ᱟᱫᱚ ᱵᱮᱥᱼ ᱪᱮᱨᱟ ᱫᱟᱨᱮᱜᱮ ᱵᱟᱝ ᱫᱟᱨᱮᱜ ᱛᱟᱠᱚ ᱚᱱᱟ ᱠᱟᱹᱴᱤᱡ ᱠᱟᱹᱴᱤᱡ ᱫᱟᱨᱮᱜ-ᱟ᱾
ᱦᱮᱸ ᱟᱫᱚ ᱚᱱᱟ ᱫᱚ ᱫᱟᱜ ᱠᱚ ᱯᱟᱣᱟᱣ ᱦᱩᱭᱩᱜᱼᱟ ᱟᱫᱚ ᱟᱯᱮᱭᱟᱜ ᱢᱟᱴ ᱨᱮᱫᱚ ᱥᱟᱢ ᱢᱟᱨᱥᱟᱞ ᱠᱚ ᱵᱟᱹᱱᱩᱜ ᱛᱮ?
ᱵᱟᱝ ᱵᱟᱝ ᱟᱞᱮ ᱥᱟᱵ ᱢᱟᱨᱥᱟᱞ ᱦᱚᱸ ᱵᱟᱹᱱᱩᱜᱼᱟ ᱟᱨ ᱚᱱᱟ ᱜᱟᱹᱰᱭᱟᱹ ᱠᱚ, ᱵᱟᱸᱫᱽ ᱠᱚᱦᱚᱸ ᱚᱱᱟ ᱥᱩᱨ ᱥᱩᱯᱩᱨ ᱠᱷᱮᱛ ᱥᱩᱨ ᱥᱩᱯᱩᱨ ᱫᱚ ᱵᱟᱹᱱᱩᱜᱼᱟ᱾ ᱢᱤᱫ ᱴᱟᱝ ᱦᱮᱱᱟᱜ ᱟᱱᱟ ᱠᱟᱹᱴᱤᱡ ᱥᱟᱺᱜᱤᱧ ᱧᱚᱜ ᱨᱮᱜᱮ
ᱟᱞᱮ ᱥᱮᱫ ᱫᱚ ᱚᱱᱟ ᱫᱟᱜ ᱨᱮᱭᱟᱜ ᱚᱵᱷᱟᱵᱽ ᱫᱚ ᱵᱟᱝ ᱦᱩᱭᱩᱜᱼᱟ ᱟᱞᱮ ᱥᱮᱫ ᱫᱚ ᱚᱱᱟᱼᱼ ᱜᱚᱴᱟ ᱢᱟᱴᱷ ᱜᱮ ᱥᱟᱵᱢᱟᱨᱥᱟᱞ ᱠᱚ ᱵᱟᱹᱭᱥᱟᱹᱣ ᱠᱟᱫᱟ ᱟᱨ ᱚᱱᱮ ᱦᱩᱲᱩ ᱨᱚᱦᱚᱭ ᱦᱚᱸ ᱵᱟᱨ ᱫᱷᱟᱣ ᱜᱮᱞᱮ ᱨᱚᱦᱚᱭ ᱫᱟ ᱦᱟᱸᱜ᱾ ᱢᱟᱱᱮ ᱫᱷᱚᱨᱚᱱ ᱥᱚᱢᱚᱭ ᱦᱚᱸᱞᱮ ᱨᱚᱦᱚᱭ ᱮᱫ ᱛᱟᱦᱮᱸᱫ ᱦᱮᱸ
ᱚ ᱟᱞᱮ ᱥᱮᱫ ᱫᱚ ᱢᱤᱫ ᱫᱷᱟᱣ ᱜᱮ
ᱡᱷᱚᱛᱚ ᱜᱮ ᱵᱮᱥ ᱜᱮ ᱦᱩᱭᱩᱜ ᱛᱟᱦᱮᱸᱫ ᱟᱫᱚ ᱫᱟᱜ ᱫᱟᱜ ᱠᱷᱟᱡ ᱜᱮᱛᱚ ᱦᱩᱭᱩᱜᱼᱟ ᱥᱮ ᱨᱟᱱ ᱪᱟᱯ- ᱛᱟᱱ ᱡᱩᱫᱤᱢ ᱮᱢᱟᱜᱼᱟ ᱫᱟᱜ ᱜᱮ ᱡᱩᱫᱤ ᱵᱟᱝ ᱛᱟᱦᱮᱸᱱᱟ ᱪᱤᱠᱟᱹᱛᱮ ᱦᱩᱭᱩᱜᱼᱟ ᱵᱟᱝ ᱡᱷᱚᱛᱚ ᱜᱮ ᱞᱟᱜᱟᱜᱼᱟ᱾ ᱫᱟᱜ ᱫᱚ ᱮᱠᱫᱚᱢ ᱞᱟᱜᱟᱜ ᱜᱮᱭᱟ
ᱦᱮᱸ ᱟᱞᱮ ᱥᱮᱫ ᱫᱚ ᱚᱱᱮ ᱥᱮᱨᱢᱟ ᱫᱟᱜ ᱟᱥᱟ ᱛᱚ ᱢᱤᱫ ᱫᱷᱟᱣ ᱜᱮᱞᱮ ᱨᱚᱦᱚᱭᱟ ᱚᱱᱠᱟ ᱫᱷᱚᱨᱚᱱ ᱫᱚ ᱵᱟᱞᱮ ᱪᱟᱥ ᱜᱮᱭᱟ᱾
ᱦᱮᱸ ᱛᱚ ᱟᱫᱚ ᱠᱚᱥᱴᱚ ᱧᱚᱜ ᱜᱮᱭᱟ ᱡᱩᱫᱤ ᱟᱠᱟᱞᱟᱭ ᱛᱟᱦᱚᱞᱮ ᱟᱫᱚ ᱚᱱᱟ ᱵᱚᱪᱷᱚᱨ ᱫᱚᱼᱼ ᱛᱟᱦᱚᱞᱮ ᱨᱚᱦᱚᱭ ᱫᱚ ᱵᱟᱝ ᱦᱩᱭᱩᱜᱼᱟ ᱛᱚ?
ᱮᱸᱦᱮᱜ ᱵᱟᱝ ᱦᱩᱭᱩᱜᱼᱟ ᱥᱮ ᱟᱫᱚ ᱚᱱᱮ ᱠᱤᱨᱤᱧ ᱪᱟᱣᱞᱮ ᱡᱚᱢ ᱦᱩᱭᱩᱜ ᱛᱟᱢᱟ ᱚᱱᱟ ᱫᱚ,
ᱦᱮᱸ
ᱵᱟᱝᱠᱷᱟᱱ ᱚᱠᱟᱨᱮᱢ ᱧᱟᱢᱟ᱾
ᱦᱮᱸ ᱛᱚ ᱵᱟᱠᱷᱟᱡ ᱫᱚ
ᱦᱚᱸᱜᱼᱚᱭ ᱦᱚᱭ ᱟᱯᱮ ᱥᱮᱫ ᱫᱚ ᱡᱚᱛᱚ ᱡᱚᱛᱚ ᱜᱮ ᱠᱟᱹᱴᱤᱡ ᱵᱷᱟᱹᱜᱮ ᱧᱚᱜ ᱜᱮᱭᱟ ᱟᱯᱮ ᱥᱮᱫ ᱫᱚ ᱡᱷᱚᱛᱚ ᱜᱮ ᱦᱩᱭᱩᱜᱼᱟ᱾
ᱦᱮᱸ ᱟᱞᱮ ᱥᱮᱫ ᱫᱚ ᱠᱟᱹᱴᱤᱡ ᱚᱱᱠᱟᱼᱼ ᱩᱥᱩᱞ ᱰᱷᱤᱯᱤ ᱫᱚ ᱵᱟᱹᱱᱩᱜ ᱟᱠᱟᱫᱟ ᱜᱚᱴᱟ ᱜᱮ ᱯᱞᱮᱱ ᱧᱚᱜ ᱜᱮᱭᱟ ᱢᱟᱴᱷ ᱠᱚ
ᱚ
ᱦᱩᱸ ᱥᱚᱢᱟᱱ ᱧᱚᱜ ᱜᱮᱭᱟ ᱚᱱᱠᱟ ᱵᱩᱨᱩᱼᱼ ᱠᱚᱫᱚ ᱵᱟᱹᱱᱩᱜᱼᱟ ᱡᱮ ᱵᱩᱨᱩ ᱪᱮᱛᱟᱱ ᱨᱮ ᱢᱟᱴᱷ ᱦᱟᱱᱮ ᱦᱟᱸᱰᱮ ᱱᱟᱰᱮ ᱜᱟᱰᱟ ᱜᱷᱩᱴᱩ, ᱫᱚ ᱵᱟᱝ ᱯᱞᱮᱱᱥ
ᱯᱞᱮᱱ ᱜᱮᱭᱟ ᱟᱪᱪᱷᱟ ᱚ ᱡᱟᱞᱟ ᱵᱮᱥ ᱜᱮ ᱟᱯᱮ ᱥᱮᱫ ᱫᱚ ᱟᱞᱮ ᱥᱮᱫ ᱜᱮ ᱫᱚᱢᱮ ᱟᱠᱟᱞ ᱧᱚᱜ ᱵᱟᱝ ᱫᱟᱜ ᱵᱟᱭ ᱫᱟᱜ ᱞᱮᱠᱷᱟᱱ ᱥᱮᱨᱢᱟ ᱟᱥᱟ ᱫᱚ ᱚᱱᱟ ᱢᱤᱫ ᱫᱷᱟᱣ ᱪᱟᱥ ᱦᱚᱸ ᱵᱟᱞᱮ ᱫᱟᱲᱮᱭᱟᱜᱼᱟ᱾
ᱟᱫᱚ ᱚᱱᱟ ᱦᱚᱸ ᱫᱚ ᱵᱟᱢ ᱞᱟᱹᱭ ᱫᱟᱲᱮᱭᱟᱜᱼᱟ ᱫᱟᱜᱟᱭ ᱥᱮ ᱵᱟᱝ?
ᱦᱳᱭ ᱚᱠᱟ ᱚᱠᱟ ᱵᱚᱪᱷᱚᱨ ᱫᱚᱭ ᱫᱟᱜᱟᱭ ᱚᱠᱟ ᱵᱚᱪᱷᱚᱨ ᱫᱚ ᱵᱟᱭ ᱫᱟᱜᱟ,
ᱦᱩᱸ ᱟᱫᱚ ᱚᱱᱟ ᱚᱱᱟ ᱫᱚ ᱵᱤᱥᱮᱥ ᱠᱟᱛᱮᱫ ᱜᱮ ᱮᱨ ᱠᱟᱜ ᱦᱩᱭᱩᱜᱼᱟ ᱵᱟᱝ? ᱡᱮ ᱨᱚᱦᱚᱭ ᱦᱩᱭᱩᱜᱼᱟ ᱦᱟᱸ ᱫᱟᱜ ᱜᱮᱭᱟᱭ ᱟᱫᱚ ᱫᱟᱜ ᱵᱟᱲᱟ ᱟᱠᱟᱫ ᱜᱮᱭᱟᱭ ᱛᱚ ᱚᱱᱠᱟ ᱫᱚ ᱵᱟᱭ ᱟᱠᱟᱞ ᱟᱠᱟᱫ ᱜᱮᱭᱟ ᱦᱟᱸᱜ
ᱦᱮᱸᱜᱼᱮᱸ ᱾ ᱛᱚᱞᱟ ᱠᱚ ᱯᱮ ᱜᱤᱰᱤ ᱵᱟᱲᱟ ᱠᱮᱜᱼᱟ ᱟᱯᱮ ᱫᱚ?
ᱦᱮᱸ ᱛᱚᱞᱟ ᱠᱚᱞᱮ ᱜᱤᱰᱤᱭ ᱠᱟᱫᱟ ᱾ ᱟᱯᱮ?
ᱦᱮᱸ ᱡᱟᱱᱟᱢ ᱟᱠᱟᱱ ᱛᱟᱞᱮᱭᱟ ᱢᱤᱫ ᱵᱟᱨ ᱫᱚ, ᱟᱨ ᱢᱤᱫ ᱵᱟᱨ ᱫᱚ ᱦᱮᱸᱜᱼᱮ ᱛᱚᱞᱟ ᱦᱩᱭᱩᱜ ᱠᱟᱱᱟ ᱾
ᱚᱸ ᱞᱟᱦᱟᱣᱟᱜ ᱫᱚ ᱦᱟᱨᱟ ᱧᱚᱜ ᱠᱟᱱᱟ ᱠᱟᱹᱴᱤᱡ ᱵᱟᱝ?
ᱦᱳᱭ ᱠᱟᱹᱴᱤᱡ ᱦᱟᱨᱟ ᱧᱚᱜ ᱠᱟᱱᱟ, ᱟᱨ ᱜᱤᱲᱤ ᱵᱟᱲᱟᱭᱮᱫ ᱜᱮ ᱡᱚᱛᱚ ᱦᱮᱸ ᱡᱷᱚᱛᱚ ᱫᱚ ᱟᱹᱣᱨᱤ ᱠᱚ ᱛᱚᱞᱟ ᱥᱟᱹᱛᱟ ᱾ ᱢᱤᱫ ᱵᱟᱨ ᱦᱚᱲ ᱠᱚ ᱜᱤᱰᱤ ᱵᱟᱲᱟᱣ ᱟᱠᱟᱫᱟ ᱾
ᱢᱤᱫ ᱥᱟᱶ ᱛᱮ ᱜᱤᱰᱤ ᱞᱮᱠᱷᱟᱡ ᱫᱚ ᱦᱟᱲᱟᱢᱚᱜᱼᱟ, ᱟᱫᱚ ᱪᱤᱠᱟᱹᱛᱮᱢ ᱵᱩᱡᱟ ᱾